ᱦᱮᱞᱳ
ᱦᱮᱸ ᱥᱟᱹᱜᱩᱱ ᱥᱮᱛᱟᱜ ᱡᱚᱦᱟᱨ ᱜᱚᱝᱠᱮ
ᱦᱮᱸ ᱥᱟᱹᱜᱩᱱ ᱥᱮᱛᱟᱜ
ᱛᱚᱵᱮ ᱱᱟᱯᱟᱭ ᱵᱟᱲᱟ ᱜᱮᱭᱟᱢ
ᱦᱮᱸ ᱱᱟᱯᱟᱭ ᱵᱟᱲᱟ ᱜᱮ ᱟᱢ ᱜᱮ ᱪᱮᱫᱠᱟ ᱢᱮᱱᱟᱜ ᱢᱮᱭᱟ
ᱤᱧᱦᱚᱸ ᱟᱢᱟᱜ ᱫᱟᱭᱟᱛᱮ ᱥᱮ ᱪᱟᱸᱫᱚ ᱵᱟᱵᱟ ᱟ ᱟᱥᱤᱨᱵᱟᱫᱽ ᱛᱮ ᱱᱟᱯᱟᱭ ᱜᱮ ᱢᱤᱱᱟᱹᱧᱟ
ᱟᱪᱪᱷᱟ ᱟ ᱱᱤᱛᱚᱜ ᱫᱚ ᱪᱮᱫ ᱪᱤᱠᱟᱹ ᱵᱟᱲᱟᱭ ᱦᱩᱭᱩᱜ ᱠᱟᱱᱟ
ᱱᱤᱛᱚᱜ ᱫᱚ ᱢᱟᱱᱮ ᱠᱷᱮᱛ ᱠᱚᱥᱮᱱᱟᱜ ᱜᱮ ᱠᱟᱹᱢᱤ ᱫᱚ ᱦᱩᱭ ᱵᱟᱲᱟᱜ ᱠᱟᱱᱟ ᱥᱤᱭᱳᱜ ᱠᱚ
ᱟᱪᱪᱷᱟ ᱫᱟᱜ ᱠᱮᱫᱟᱭ ᱪᱮᱫᱠᱟ
ᱫᱟᱜ ᱫᱚ ᱜᱚᱝᱠᱮ ᱛᱷᱚᱲᱟ ᱡᱩᱫᱤ ᱦᱚᱸ ᱫᱟᱜ ᱠᱟᱫ ᱨᱮᱦᱚᱸ ᱚᱱᱠᱟ ᱤᱭᱟᱹ ᱫᱚ ᱮᱛᱮ ᱵᱟᱹᱱᱩᱜᱼᱟ ᱠᱷᱮᱛ ᱦᱳᱲᱳ ᱠᱚ ᱫᱟᱜ ᱫᱚᱢ ᱚᱱᱠᱟ ᱫᱚ ᱮᱱᱛᱮ ᱵᱟᱝ ᱡᱚᱢᱟ ᱵᱟᱲᱟ ᱠᱟᱱᱟ ᱡᱟᱦᱟᱸ ᱛᱤᱱᱟᱹᱜ ᱫᱟᱜ ᱵᱟᱲᱟ ᱞᱮ ᱚᱱᱟ ᱫᱚ ᱟᱸᱡᱮᱫ ᱪᱟᱵᱟᱭᱱᱟ
ᱟᱪᱪᱷᱟ ᱚᱱᱮ ᱛᱚᱞᱟ ᱠᱚᱫᱚ ᱯᱮ ᱜᱤᱲᱤ ᱠᱮᱫᱟ
ᱦᱮᱸ
ᱛᱚᱞᱟ ᱠᱚᱫᱚ ᱯᱮ ᱜᱤᱲᱤ ᱠᱟᱫᱟ ᱪᱟᱨᱟ ᱠᱚ
ᱦᱮᱸ ᱜᱚᱝᱠᱮ ᱚᱱᱟ ᱠᱚᱫᱚ ᱜᱟᱹᱪᱷᱤ ᱛᱚ
ᱦᱮᱸ᱾
ᱦᱮᱸ, ᱚᱱᱟ ᱠᱚᱫᱚ ᱦᱩᱭ ᱵᱟᱲᱟᱭᱱᱟ ᱠᱟᱹᱴᱤᱡ ᱠᱟᱹᱴᱤᱡ ᱡᱟᱱᱟᱢ ᱵᱟᱲᱟ ᱠᱟᱱᱟ ᱾ ᱱᱤᱛᱚᱜ ᱫᱚ ᱚᱛ ᱯᱟᱲᱟᱜ ᱜᱮ ᱨᱮᱭᱟᱜ ᱠᱟᱹᱢᱤ ᱜᱮ ᱪᱟᱞᱟᱣ ᱵᱟᱲᱟᱜ ᱠᱟᱱᱟ, ᱥᱤ ᱵᱟᱲᱟᱭ ᱫᱟᱞᱮ ᱾ ᱥᱤ ᱞᱟᱹᱦᱩᱫ ᱚᱠᱟᱴᱟᱜ ᱠᱚ ᱢᱮᱱ
ᱦᱮᱸ ᱦᱮᱸ ᱾
ᱥᱟᱶᱛᱮ ᱫᱟᱜ ᱠᱚ ᱡᱩᱫᱤ ᱢᱚᱡᱽ ᱜᱮᱵᱚᱱ ᱧᱟᱢᱟ ᱛᱚᱵᱮ ᱚᱱᱟ ᱢᱟᱱᱮ ᱥᱤ ᱵᱟᱲᱟ ᱠᱟᱛᱮ ᱟᱨᱟᱢ ᱥᱮᱵᱚᱱ ᱞᱚᱥᱚᱫ ᱫᱟᱲᱮᱭᱟᱜᱼᱟ ᱾ ᱥᱮ ᱜᱟᱪᱷᱤ ᱠᱚ ᱦᱩᱭ ᱵᱟᱲᱟ ᱞᱮᱱ ᱠᱷᱟᱱ ᱟᱨᱟᱢ ᱥᱮ ᱵᱚᱱ ᱨᱚᱦᱚᱣ ᱫᱟᱲᱮᱭᱟᱜᱼᱟ ᱾
ᱦᱮᱸ ᱾
ᱛᱚ ᱜᱚᱝᱠᱮ ᱟᱯᱮ ᱥᱮᱫ ᱜᱮ ᱪᱮᱫ ᱞᱮᱠᱟᱭ ᱫᱟᱜ ᱵᱟᱲᱟᱭᱫᱟ?
ᱫᱟᱜ ᱫᱚ ᱱᱚᱛᱮ ᱫᱚ ᱟᱹᱣᱨᱤ ᱫᱟᱜᱟᱭ ᱾
ᱦᱮᱸ ᱾
ᱥᱤᱛᱩᱝ ᱞᱮ ᱦᱚᱞᱟ ᱠᱟᱴᱤᱡ ᱨᱤᱢᱤᱞ ᱨᱤᱢᱤᱞ ᱠᱮᱫᱟᱭ, ᱫᱟᱜ ᱦᱚᱸ ᱫᱟᱜ ᱠᱮᱫᱟᱭ ᱚᱱᱠᱟ ᱦᱟᱞᱠᱟ ᱧᱚᱜ ᱫᱟᱜ ᱠᱮᱫᱟᱭ ᱫᱚᱢᱮ ᱫᱚ ᱵᱟᱝ ᱾ ᱫᱤᱭᱮ ᱪᱟᱨᱟ ᱠᱚᱦᱚᱸ ᱜᱤᱲᱤ ᱵᱟᱲᱟ ᱦᱩᱭ ᱠᱟᱱᱟ, ᱟᱫᱚ ᱢᱤᱫ ᱠᱟᱹᱴᱩᱵ ᱠᱟᱛᱮ ᱡᱟᱱᱟᱢ ᱠᱟᱱᱟ ᱟᱨᱠᱤ ᱾
ᱦᱮᱸ ᱦᱮᱸ ᱦᱮᱸ᱾
ᱟᱨ ᱦᱚᱞᱟ ᱠᱟᱹᱴᱤᱡ ᱦᱟᱞᱠᱟ ᱧᱚᱜ ᱫᱟᱜ ᱟᱫᱟᱭ, ᱟᱨᱚ ᱢᱟᱱᱮ ᱛᱚᱞᱟ ᱠᱟᱹᱴᱤᱡ ᱡᱟᱱᱟᱢᱚᱜᱼᱟ ᱮᱸᱰᱮ ᱠᱷᱟᱱ ᱾ ᱨᱮᱦᱮᱫ ᱠᱚ ᱜᱚᱦᱚᱲᱟᱭ ᱛᱚ ᱾
ᱦᱮᱸ ᱾
ᱫᱤᱭᱮ ᱚᱱᱟ ᱥᱟᱢᱱᱮ ᱨᱮ ᱟᱢᱵᱟᱵᱚᱛᱤ ᱦᱤᱡᱩᱜ ᱠᱟᱱᱟ, ᱟᱢᱵᱟᱵᱚᱛᱤ ᱠᱚ ᱯᱟᱨᱚᱢ ᱞᱮᱱᱠᱷᱟᱱ ᱜᱮ ᱟᱫᱚ ᱥᱤᱭ ᱦᱚᱪᱚᱦᱩᱭᱩᱜᱼᱟ ᱠᱷᱮᱛ ᱠᱚ ᱾
ᱦᱮᱸ ᱦᱮᱸ᱾ ᱟᱪᱪᱷᱟ ᱜᱚᱝᱠᱮ, ᱟᱯᱮ ᱫᱚ ᱢᱟᱱᱮ ᱟᱯᱮ ᱥᱮᱫ ᱫᱚ ᱡᱟᱹᱥᱛᱤ ᱵᱷᱟᱜᱽ ᱫᱚ ᱢᱟᱱᱮᱼᱼ ᱟᱨ ᱰᱟᱝᱨᱟ ᱛᱮᱯᱮ ᱥᱤᱭᱟ ᱥᱮ ᱴᱮᱠᱴᱟᱨ ᱠᱚᱛᱮ ᱯᱮ ᱥᱤᱭᱟᱼᱟ?
ᱟᱞᱮ ᱱᱚᱱᱛᱮ ᱫᱚ ᱱᱤᱛᱚᱜ ᱫᱚ ᱵᱮᱥᱤ ᱴᱮᱠᱴᱟᱨ ᱢᱟᱱᱮ ᱴᱮᱠᱴᱟᱨ ᱛᱮᱜᱮ ᱠᱚ ᱥᱤᱭ ᱫᱟ ᱛᱚ, ᱰᱟᱝᱨᱟ ᱠᱟᱲᱟ ᱛᱮᱫᱚ ᱵᱤᱥᱤ ᱵᱟᱼᱼ ᱥᱤᱭᱟ ᱡᱮᱦᱮᱛᱩ ᱴᱟᱠᱴᱟᱨ ᱛᱩᱫ ᱟᱠᱟᱱᱟ ᱚᱱᱟ ᱜᱮ ᱵᱤᱥᱤ ᱥᱤᱭ ᱫᱟ ᱾ ᱟᱨ ᱡᱟᱦᱟᱸ ᱠᱚᱨᱮ ᱢᱟᱱᱮ ᱴᱨᱟᱠᱴᱟᱨ ᱠᱚ ᱵᱟᱝ ᱪᱟᱞᱟᱜ ᱜᱮᱭᱟ ᱚᱱᱮ ᱚᱱᱠᱟᱱ ᱡᱟᱭᱜᱟ ᱨᱮ ᱫᱚ ᱱᱟᱦᱮᱞ ᱛᱮ ᱠᱚ ᱥᱤᱭᱟ ᱾
ᱦᱮᱸ ᱦᱮᱸ ᱦᱮᱸ ᱾
ᱟᱯᱮ ᱥᱮᱫ ᱜᱮ ᱪᱮᱫᱠᱟ?
ᱦᱮᱸ ᱟᱞᱮ ᱥᱮᱫ ᱦᱚᱸ ᱫᱮᱱᱮ ᱵᱟᱱᱟᱨ ᱛᱮᱠᱚ ᱥᱤ ᱜᱮᱭᱟ ᱾ ᱟᱨ ᱴᱟᱠᱟ ᱯᱩᱭᱥᱟᱹ ᱥᱮ ᱠᱟᱹᱣᱰᱤ ᱠᱩ ᱠᱷᱚᱢᱚᱛᱟ ᱚᱱᱩᱡᱟᱭᱤ ᱨᱮᱭᱟᱜ ᱠᱟᱛᱷᱟ ᱚᱠᱚᱭᱴᱟᱜᱼᱼ ᱪᱚᱝ ᱚᱠᱚᱭ ᱪᱚᱝ ᱡᱟᱹᱥᱛᱤ ᱧᱚᱜ ᱦᱟᱥᱟ ᱡᱟᱭᱜᱟ ᱢᱮᱱᱟᱜᱼᱟ, ᱛᱚ ᱴᱟᱠᱟ ᱯᱚᱭᱥᱟᱹ ᱡᱩᱫᱤ ᱚᱱᱠᱟ ᱜᱮᱼᱼ ᱴᱮᱠᱴᱟᱨᱮ ᱛᱮ ᱥᱤᱭᱟ ᱟᱨ ᱟᱵᱮᱱᱼᱼ ᱪᱮᱫ ᱞᱮᱠᱟ ᱵᱮᱱ ᱢᱮᱱ ᱠᱮᱫ ᱞᱮᱠᱟ ᱚᱠᱟ ᱠᱚᱨᱮᱛᱮ ᱴᱮᱠᱴᱟᱨ ᱢᱚᱡᱽ ᱴᱮᱠᱴᱟᱨ ᱛᱮ ᱢᱚᱸᱡᱽ ᱛᱮ ᱵᱟᱝ ᱥᱤᱭᱟ ᱚᱱᱟ ᱠᱚ ᱮᱨᱤᱭᱟ ᱫᱚ ᱰᱟᱝᱨᱟ ᱛᱮᱠᱚ ᱥᱤᱭᱟ ᱾
ᱦᱮᱸ ᱾
ᱴᱷᱤᱠ ᱟᱞᱮ ᱦᱚᱸ ᱚᱱᱠᱟ ᱜᱮ ᱴᱮᱠᱴᱟᱨ ᱠᱚᱦᱚᱸ ᱥᱚᱢᱚᱭ ᱨᱮᱞᱮ ᱥᱤ ᱜᱮᱭᱟ, ᱡᱚᱠᱷᱚᱱ ᱛᱚᱠᱷᱚᱱ ᱱᱤᱠᱟᱹ ᱥᱚᱢᱚᱭ ᱟᱹᱰᱤ ᱚᱵᱷᱟᱵᱽ ᱜᱮ ᱛᱟᱦᱮᱱᱟ, ᱴᱟᱠᱟ ᱯᱚᱭᱥᱟᱹ ᱠᱚ ᱛᱤ ᱨᱮ ᱛᱟᱦᱮᱱᱟ ᱾
ᱦᱮᱸ ᱾
ᱥᱚᱢᱚᱭ ᱨᱮ ᱥᱚᱢᱚᱭ ᱨᱮ ᱡᱟᱹᱥᱛᱤ ᱵᱷᱟᱜᱽ ᱫᱚ ᱰᱟᱝᱨᱟ ᱛᱮ ᱜᱮᱞᱮ ᱥᱤᱭᱟ ᱾
ᱮᱠᱫᱚᱢ ᱮᱠᱫᱚᱢ ᱟᱨ ᱱᱮᱛᱟᱨ ᱢᱟ ᱟᱨᱚ ᱦᱟᱱᱟᱜ ᱦᱳᱲᱳ ᱨᱚᱦᱚᱭ ᱜᱟᱹᱲᱤ ᱠᱚᱦᱚᱸ ᱛᱩᱫ ᱟᱠᱟᱱᱟ ᱡᱚᱛᱚᱜ ᱜᱮ ᱾
ᱦᱮᱸ ᱾
ᱦᱮᱸ ᱥᱮ, ᱟᱫᱚ ᱱᱚᱱᱛᱮ ᱫᱚ ᱟᱞᱮ ᱥᱮᱫ ᱫᱚ ᱟᱹᱣᱨᱤ ᱦᱤᱡᱩᱜᱼᱟ ᱦᱩᱲᱩ ᱨᱚᱦᱚᱭ ᱜᱟᱹᱲᱤ ᱠᱚᱫᱚ ᱾ ᱢᱟᱱᱮ ᱚᱠᱟ ᱠᱚᱥᱮᱫ ᱡᱟᱭᱜᱟ ᱠᱚᱨᱮ ᱫᱚ ᱚᱱᱛᱮ ᱫᱚ ᱟᱨᱟᱢᱵᱚ ᱟᱠᱟᱱᱟ ᱦᱩᱲᱩ ᱨᱚᱦᱚᱭ ᱜᱟᱹᱲᱤ ᱦᱚᱸ ᱾ ᱯᱩᱨᱟᱹ ᱠᱷᱮᱛᱨᱮ ᱪᱟᱞᱟᱜ ᱛᱟᱢᱟ ᱱᱮᱛᱟᱨ ᱫᱚ ᱾
ᱦᱮᱸ, ᱟᱞᱮ ᱥᱮᱫ ᱫᱚ ᱱᱚᱛᱮ ᱫᱚ ᱜᱚᱝᱠᱮ ᱟᱹᱣᱨᱤ ᱧᱮᱞ ᱛᱤᱭᱳᱜᱚᱜᱼᱟ ᱾
ᱦᱮᱸ ᱾
ᱟᱫᱚ ᱚᱱᱟ ᱦᱩᱲᱩ ᱨᱚᱦᱚᱭ ᱜᱟᱹᱲᱤ ᱵᱟᱝ ᱦᱮᱡ ᱟᱠᱟᱱᱼᱼ ᱠᱷᱟᱹᱤᱛᱤᱨ ᱛᱮ, ᱢᱟᱱᱮ ᱱᱚᱣᱟ ᱠᱚᱨᱮ ᱥᱮ ᱟᱵᱚ ᱨᱮᱱ ᱜᱚᱜᱚ ᱡᱚᱱᱟ ᱛᱟᱠᱚᱼᱼ ᱥᱮ ᱠᱩᱲᱤ ᱠᱩ ᱾ ᱢᱟᱱᱮ ᱦᱩᱲᱩ ᱨᱚᱦᱚᱭ ᱨᱮ ᱢᱤᱫᱴᱮᱡ ᱦᱟᱹᱡᱽᱨᱤ ᱦᱤᱥᱟᱹᱵ ᱞᱮᱠᱟᱛᱮ ᱢᱤᱫᱴᱮᱡ ᱪᱟᱱᱥ ᱯᱮ ᱧᱟᱢ ᱮᱫᱟ ᱟ ᱼ ᱛᱚ ᱚᱱᱟ ᱦᱮᱡ ᱞᱮᱱᱠᱷᱟᱱ ᱛᱷᱚᱲᱟ ᱜᱟᱱ ᱢᱟᱱᱮ ᱞᱚᱥᱚᱼᱟᱠᱚ ᱞᱚᱥ ᱫᱚ ᱟᱹᱭᱠᱟᱹᱜᱼᱟ ᱦᱟᱸᱜ ᱾
ᱦᱟᱸ
ᱪᱮᱫᱟᱜ ᱥᱮ ᱢᱟᱦᱟᱡᱚᱱ ᱢᱟᱦᱟᱡᱚᱱ ᱦᱚᱲ ᱚᱱᱟ ᱜᱟᱹᱰᱤ ᱛᱮᱠᱚ ᱨᱚᱦᱚᱭᱟᱠᱚ ᱾ ᱛᱚ ᱚᱱᱠᱟ ᱜᱮ ᱛᱮ ᱟᱭᱢᱟ ᱦᱚᱲᱟᱜ ᱤᱱᱠᱟᱢ ᱜᱮᱛᱚ ᱚᱱᱟ ᱜᱟᱹᱰᱤ ᱜᱮᱛᱮ ᱦᱟᱛᱟᱣ ᱚᱪᱚᱢᱮᱭᱟᱭ ᱵᱟᱝ ᱾
ᱦᱟᱸ ᱦᱟᱸ ᱟᱨ ᱡᱷᱚᱛᱚ ᱦᱚᱲ ᱫᱚ ᱚᱱᱟᱼᱼ ᱵᱟᱵᱚᱱ ᱨᱚᱦᱚᱭ ᱫᱟᱲᱮᱭᱟ ᱛᱚ ᱡᱟᱦᱟᱸᱭ ᱨᱮᱸᱜᱮᱡ ᱦᱚᱲ ᱩᱱᱤ ᱪᱤᱠᱟᱹᱛᱮ ᱨᱚᱦᱚᱭ ᱠᱮᱭᱟ ᱜᱟᱹᱲᱰᱤ ᱛᱚ᱾ ᱦᱳᱭ ᱠᱟᱢ ᱠᱟᱹᱢᱤ ᱦᱚᱲ ᱟᱛᱮ ᱜᱮ ᱨᱚᱦᱚᱭᱟ᱾
ᱦᱮᱸ ᱾
ᱦᱮᱸ ᱪᱮᱫ ᱪᱟᱥ ᱠᱚ ᱵᱮᱥᱤ ᱦᱩᱭᱩᱜ ᱜᱮᱭᱟ ᱟᱯᱮ ᱱᱚᱱᱛᱮ ᱫᱚ?
ᱛᱟᱞᱮ ᱥᱮᱜᱼᱼ
ᱦᱳᱭ᱾
ᱟᱞᱮ ᱥᱮᱫ ᱫᱚ ᱟᱭᱢᱟ ᱜᱮ ᱮᱢᱟᱱ ᱛᱮᱭᱟᱜ ᱠᱚ ᱦᱩᱭ ᱵᱟᱲᱟᱜᱼᱟ ᱾
ᱟᱪᱪᱷᱟ᱾
ᱦᱩᱲᱩ ᱦᱚᱸ ᱵᱮᱥ ᱜᱮ ᱦᱩᱭᱩᱜᱼᱟ, ᱛᱚ ᱦᱩᱲᱩ ᱥᱟᱶᱼ ᱥᱟᱶ ᱛᱮᱜᱮ ᱦᱟᱸᱜ ᱚᱠᱟᱴᱟᱜ ᱢᱟᱱᱮ ᱠᱷᱚᱫᱮ ᱦᱚᱸ ᱛᱮᱥ ᱠᱷᱚᱫᱮ ᱨᱮᱭᱟᱜ ᱦᱚᱸ ᱠᱷᱚᱫᱮ, ᱠᱷᱚᱫᱮ ᱫᱚ ᱪᱮᱫ ᱦᱮᱸ ᱠᱷᱚᱫᱮ ᱥᱟᱶᱛᱮ ᱨᱟᱢᱲᱟ ᱠᱚᱨᱮᱱᱟᱜ ᱦᱚᱸ ᱥᱤᱡᱤᱱ ᱢᱮᱱᱟᱜᱼᱟ, ᱚᱱᱟ ᱦᱚᱸ ᱟᱹᱰᱤ ᱢᱚᱡᱽ ᱜᱮ ᱦᱩᱭᱩᱜᱼᱟ ᱟᱨ ᱯᱟᱴ ᱠᱚ ᱡᱟᱹᱝᱞᱤ ᱠᱚ ᱚᱱᱟ ᱦᱚᱸ ᱦᱩᱭᱩᱜ ᱜᱮᱭᱟ ᱟᱨ ᱚᱱᱟ ᱯᱚ ᱛᱟᱭᱚᱢ ᱥᱤᱡᱤᱱ ᱚᱠᱛᱮ ᱨᱮ ᱢᱤᱥᱨᱤ ᱫᱟᱹᱞ ᱠᱚ ᱢᱮᱱᱟᱜᱼᱟ ᱟᱨ ᱮᱢᱟᱱ ᱛᱟᱭ ᱠᱚ ᱡᱚᱝ ᱢᱮᱱᱟ ᱾
ᱦᱟ ᱾
ᱟᱨ ᱮᱢᱟᱱ ᱛᱮᱭᱟᱜ ᱠᱚ ᱩᱛᱩ ᱡᱤᱱᱤᱥ ᱦᱚᱸ ᱢᱚᱡᱽ ᱵᱮᱥᱜᱮ ᱦᱩᱭᱩᱜᱼᱟ ᱾ ᱟᱞᱮ ᱥᱮᱫ ᱫᱚ, ᱪᱮᱫ ᱞᱮᱠᱟ ᱵᱚᱨᱛᱚᱢᱟᱱ ᱟᱹᱢ, ᱵᱮᱸᱜᱟᱲ ᱠᱚᱞᱮ ᱨᱚᱦᱚᱭ ᱵᱟᱲᱟᱣ ᱠᱟᱫᱟ ᱾ ᱢᱚᱡᱽ ᱜᱮ ᱦᱩᱭ ᱵᱟᱲᱟᱣ ᱟᱠᱟᱱᱟ ᱠᱟᱨᱞᱟ ᱠᱚ, ᱛᱟᱦᱮᱨ ᱠᱚ ᱠᱟᱠᱨᱚᱞ ᱠᱚ ᱾ ᱟᱨ ᱢᱤᱫ ᱵᱟᱨ ᱮᱢᱟᱱ ᱛᱮᱭᱟᱜ ᱠᱚ ᱩᱛᱩ ᱡᱤᱱᱤᱥ ᱢᱟᱱᱮ ᱢᱚᱡᱽ ᱜᱮ ᱦᱩᱭᱩᱜᱼᱟ ᱥᱮ ᱮᱢᱟᱱ ᱛᱮᱭᱟᱜ ᱠᱚ ᱪᱟᱥ ᱢᱚᱡᱽ ᱜᱮ ᱦᱩᱭᱩᱜᱼᱟ, ᱛᱚ ᱟᱯᱮ ᱥᱮᱫ ᱜᱮ ᱦᱟᱸᱜ ᱪᱮᱫ ᱞᱮᱠᱟ ᱜᱚᱢᱠᱮ ᱦᱩᱭ ᱵᱟᱲᱟ ᱛᱷᱚᱲᱟ ᱜᱟᱱ ᱠᱟᱹᱴᱤᱡ ᱞᱟᱹᱭ ᱧᱚᱜ ᱛᱟᱞᱟᱝ ᱢᱮ ᱾
ᱟᱞᱮ ᱥᱮᱫ ᱦᱚᱸ ᱦᱩᱭ ᱵᱟᱲᱟᱜ ᱜᱮᱭᱟ ᱟᱫᱚ, ᱯᱟᱥᱯᱟᱥᱮ ᱟᱹᱛᱩ ᱠᱚᱨᱮ ᱠᱚ ᱪᱟᱥ ᱜᱮᱭᱟ ᱛᱚ ᱾ ᱟᱞᱮ ᱱᱚᱛᱮ ᱫᱚ ᱠᱷᱩᱵ ᱮᱠᱴᱟ ᱫᱚ ᱥᱚᱵᱡᱤ ᱠᱚᱫᱚ ᱟᱨᱠᱤ ᱵᱟᱠᱚ ᱪᱟᱥ ᱜᱮᱭᱟ ᱾
ᱦᱮᱸ ᱾
ᱟᱫᱚ ᱚᱱᱟ ᱠᱚᱜᱮ ᱟᱫᱚ ᱵᱟᱯᱮ ᱟᱹᱠᱷᱨᱤᱧ ᱜᱮᱭᱟ ᱟᱯᱮ ᱫᱚ?
ᱟ ᱟᱞᱮ ᱦᱮᱸ ᱟᱹᱠᱷᱨᱤᱧ ᱦᱮᱸ ᱡᱟᱭᱜᱟ ᱡᱟᱭᱜᱟ ᱾ ᱛᱮ ᱢᱮᱱᱟᱜ ᱠᱚᱣᱟ ᱡᱚᱠᱷᱚᱱ ᱟᱹᱠᱷᱨᱤᱧ ᱜᱮᱭᱟ ᱠᱚ ᱛᱚ ᱟᱞᱮ ᱫᱚ ᱢᱟᱱᱮ ᱢᱟᱱᱮ ᱮᱠᱪᱩᱞᱤ ᱢᱟᱱᱮ ᱚᱲᱟᱜ ᱨᱮ ᱡᱚᱢ ᱞᱟᱹᱜᱤᱫ ᱛᱷᱚᱲᱟ ᱛᱷᱩᱲᱤ ᱞᱮ ᱪᱟᱥᱟ ᱟᱨ ᱡᱟᱹᱥ ᱛᱤ ᱞᱮᱱᱠᱷᱟᱡ ᱪᱚᱝ ᱢᱟᱱᱮ ᱟᱹᱠᱷᱨᱤᱧᱚᱜ ᱥᱚᱢᱚᱭ ᱦᱮᱸ ᱥᱚᱢᱚᱭ ᱞᱮᱱᱠᱷᱟᱡ ᱟᱹᱠᱷᱨᱤᱧ ᱜᱮᱭᱟᱞᱮ ᱟᱨ ᱮᱠᱪᱩᱭᱮᱞᱤ ᱵᱟᱡᱟᱨ ᱛᱮ ᱤᱫᱤ ᱦᱚᱲ ᱦᱚᱸ ᱚᱱᱠᱟ ᱫᱚᱛᱚ ᱵᱟᱹᱱᱩᱜ ᱠᱚᱣᱟ ᱵᱟᱝ ᱾
ᱟᱫᱚ ᱥᱚᱢᱚᱭ ᱨᱮ ᱚᱠᱚᱭ ᱠᱚᱪᱚᱝ ᱚᱲᱟᱜ ᱛᱮ ᱦᱮᱡ ᱠᱟᱛᱮᱫ ᱠᱚ ᱤᱫᱤᱭᱟᱠᱚ ᱟᱫᱚ ᱯᱚᱭᱥᱟ ᱛᱟᱦᱮᱱ ᱛᱟᱠᱚ ᱠᱷᱟᱡ ᱠᱚ ᱫᱚᱦᱚ ᱦᱚᱴᱚ ᱠᱟᱜ ᱟᱨ ᱵᱟᱝᱠᱷᱟᱱ ᱫᱚ ᱢᱟᱱᱮ ᱠᱚᱭ ᱢᱟ ᱵᱟᱞᱮ ᱠᱚᱭ ᱵᱟᱲᱟ ᱠᱚᱜᱮᱭᱟ, ᱟᱨ ᱴᱚᱞᱟ ᱨᱮᱱ ᱵᱟᱫ ᱵᱟᱹᱠᱤ ᱩᱱᱠᱩ ᱢᱮᱱᱟᱜ ᱠᱚᱣᱟ ᱟᱠᱷᱨᱤᱧ ᱜᱮᱭᱟ ᱠᱚ ᱡᱚᱛᱷᱮᱥᱴᱚ ᱾
ᱦᱢ ᱦᱢ ᱾ ᱟ ᱥᱚᱵᱽᱡᱤ ᱟᱫᱚ ᱨᱚᱦᱚᱭ ᱠᱟᱜ ᱠᱷᱟᱱ ᱩᱛᱩ ᱠᱚ ᱠᱤᱨᱤᱧ ᱵᱟᱝ ᱦᱩᱭᱩᱜᱼᱟ ᱛᱤᱱ ᱫᱤᱱ ᱡᱚᱜᱼᱟ ᱩᱱᱫᱤᱱ ᱫᱚ ᱢᱟᱱᱮ ᱩᱛᱩ ᱠᱤᱨᱤᱧ ᱫᱚ ᱵᱟᱝ ᱦᱩᱭᱩᱜᱼᱟ ᱾
ᱦᱮᱸ ᱦᱮᱸ ᱦᱮᱸ ᱾
ᱚᱸᱰᱮ ᱠᱷᱚᱱᱟᱜ ᱡᱮ ᱥᱚᱵᱡᱤ ᱵᱟᱲᱜᱮ ᱥᱮᱫ ᱮᱢ ᱪᱟᱞᱟᱣ ᱞᱮᱱ ᱠᱷᱟᱱ ᱜᱮ ᱠᱟᱹᱴᱤᱡ ᱩᱛᱩ ᱡᱚᱢ ᱞᱮᱠᱟ ᱫᱚ ᱧᱟᱢᱚᱜ ᱜᱮᱭᱟ ᱛᱤᱱ ᱫᱤᱱ ᱛᱟᱦᱮᱱᱟ ᱥᱚᱵᱽᱡᱤ ᱟᱨᱠᱤ ᱚᱱᱟ ᱠᱤᱨᱤᱧ ᱫᱚ ᱟᱨᱠᱤ ᱵᱟᱝ ᱦᱩᱭᱩᱜᱼᱟ ᱩᱱ ᱫᱚ ᱾
ᱦᱮᱸ ᱦᱮᱸ ᱟᱨ ᱢᱟᱱᱮ ᱪᱟᱥ ᱪᱟᱥ ᱪᱮᱛᱟᱱ ᱨᱮ ᱩᱛᱩ ᱡᱤᱱᱤᱥ ᱫᱚ ᱪᱟᱥ ᱪᱮᱛᱟᱱ ᱨᱮ ᱟᱹᱰᱤ ᱜᱟᱡᱟᱠ ᱜᱮ ᱱᱤᱨᱵᱷᱚᱨ ᱦᱩᱭᱩᱜ ᱠᱟᱱ ᱜᱮᱭᱟ ᱪᱮᱫᱟᱜ ᱥᱮ ᱟᱨ ᱵᱟᱝᱠᱟᱡ ᱠᱤᱨᱤᱧ ᱵᱷᱚᱨᱥᱟ ᱢᱟ ᱡᱚᱛᱷᱮᱥᱴᱚ ᱢᱟᱱᱮ ᱠᱟᱹᱣᱰᱤ ᱠᱚᱦᱚᱸ ᱪᱟᱞᱟᱜ ᱠᱟᱱᱟ ᱴᱟᱠᱟ ᱯᱚᱭᱥᱟ ᱠᱚ ᱚᱵᱷᱟᱵᱽ ᱾
ᱦᱩᱸ, ᱟᱨ ᱫᱟᱢ ᱦᱚᱸ ᱥᱚᱵᱽᱡᱤ ᱠᱚᱨᱮᱱᱟᱜ ᱫᱟᱢ ᱦᱚᱸᱛᱚ ᱵᱟᱲᱛᱤ ᱟᱠᱟᱱᱟ ᱾
ᱦᱮᱸ ᱡᱚᱛᱷᱮᱥᱴᱚ ᱵᱟᱹᱲᱛᱤ ᱟᱠᱟᱱᱟ ᱛᱚᱵᱮ,
ᱦᱮᱸ ᱾
ᱚᱱᱟ ᱩᱛᱩ ᱡᱤᱱᱤᱥ ᱡᱩᱫᱤ ᱱᱤᱡᱮᱛᱮ ᱪᱟᱥ ᱠᱟᱛᱮ ᱥᱮ ᱛᱷᱚᱲᱟ ᱠᱷᱟᱴᱟᱣ ᱧᱚᱜ ᱠᱟᱛᱮ ᱡᱩᱫᱤ ᱚᱱᱟ ᱡᱩᱫᱤ ᱢᱚᱡᱽ ᱛᱮ ᱟᱨᱡᱟᱣ ᱡᱚᱝᱟ ᱛᱚᱵᱮ ᱚᱠᱟᱴᱟᱜ ᱩᱛᱩ ᱡᱤᱱᱤᱥ ᱥᱮ ᱠᱤᱨᱤᱧ ᱴᱟᱠᱟ ᱯᱚᱭᱥᱟ ᱚᱱᱟ ᱟᱨᱟᱢ ᱥᱮ ᱢᱟᱱᱮ ᱥᱮᱵᱷᱤᱝ ᱛᱟᱦᱮᱱ ᱠᱟᱱᱟ ᱵᱟᱝ ᱛᱚ ᱚᱱᱟ ᱴᱟᱠᱟ ᱯᱚᱭᱥᱟ ᱛᱮ ᱦᱚᱭᱛᱚ ᱪᱮᱫ ᱪᱚᱝ ᱢᱟᱱᱮ ᱱᱮᱠᱥᱴ ᱪᱮᱫ ᱪᱚᱝ ᱠᱟᱢᱤ ᱫᱟᱲᱮᱭᱟᱜᱼᱟ᱾
ᱦᱮᱸ ᱦᱮᱸ ᱟᱯᱮ ᱫᱚ ᱛᱟᱦᱚᱞᱮ ᱥᱚᱵᱽᱡᱤ ᱠᱚ ᱫᱚ ᱪᱮᱫ ᱛᱮᱯᱮ ᱪᱟᱥ ᱠᱮᱭᱟ ᱪᱮᱫ ᱫᱟᱜ ᱛᱮ
ᱦᱮᱸ
ᱟᱯᱮ ᱚᱱᱛᱮ ᱥᱚᱵᱡᱤ ᱠᱚᱯᱮ ᱪᱟᱥ ᱛᱚ ᱪᱮᱫ ᱢᱟᱱᱮ ᱠᱮᱱᱮᱞ ᱫᱟᱜ ᱵᱷᱚᱨᱥᱟ ᱥᱮ ᱜᱟᱹᱰᱭᱟᱹ ᱫᱟᱜ ᱥᱮ ᱥᱮᱞᱚ ᱫᱟᱜ
ᱦᱮ ᱟᱞᱮᱥᱮᱫ ᱥᱚᱵᱡᱤ ᱠᱚᱫᱚ ᱢᱟᱱᱮ ᱢᱚᱴᱚᱨ ᱫᱟᱜ ᱥᱚᱢᱚᱭ ᱨᱮ ᱟᱨ ᱥᱮᱨᱢᱟᱨᱮ ᱥᱮᱨᱢᱟ ᱠᱷᱚᱱᱮ ᱫᱟᱜ ᱞᱮᱠᱟ ᱢᱟ ᱴᱤᱡ ᱜᱮ
ᱟᱨ ᱥᱚᱢᱚᱭ ᱨᱮ ᱪᱮᱫ ᱞᱮᱠᱟ ᱪᱚᱝ ᱥᱮᱨᱢᱟ ᱠᱷᱚᱱ ᱫᱟᱜ ᱞᱮᱠᱷᱟᱱᱡ ᱦᱚᱸ ᱮᱱᱛᱮᱫ ᱵᱟᱝ ᱦᱩᱭᱩᱜ ᱜᱮᱭᱟ᱾ ᱟᱨ ᱡᱟᱹᱥᱛᱤ ᱵᱷᱟᱜᱽ ᱜᱮ ᱫᱚ ᱮᱱᱛᱮᱫ ᱢᱚᱴᱚᱨ ᱫᱟᱜ ᱛᱮᱜᱮ ᱟᱨ ᱠᱮᱱᱮᱞ ᱢᱟ ᱟᱞᱮ ᱥᱮᱫ ᱢᱟ ᱵᱟᱱᱩᱜ ᱜᱮᱭᱟ ᱵᱚᱨᱛᱚᱢᱟᱱ᱾ ᱟᱨ ᱥᱚᱨᱠᱟᱨ ᱦᱚᱸ ᱟᱭᱢᱟ ᱫᱤᱱ ᱠᱷᱚᱡ ᱢᱟᱱᱮ ᱠᱮᱱᱮᱞ ᱫᱟᱜ ᱮᱢᱚᱜ ᱟᱭ ᱮᱢᱚᱜ ᱟᱭ ᱢᱮᱱᱛᱮ ᱠᱮᱱᱮᱞ ᱢᱮᱱᱟᱜ ᱜᱮᱭᱟ ᱮᱠᱮᱱ ᱠᱮᱱᱮᱞ ᱨᱮ ᱫᱟᱜ ᱵᱟᱱᱩᱜᱼᱟ᱾
ᱦᱮᱸ
ᱛᱚ ᱟᱭᱢᱟ ᱫᱤᱱ ᱠᱷᱚᱡ ᱵᱷᱚᱨᱥᱟ ᱮᱢ ᱱᱟᱭ ᱛᱚᱵᱮ ᱵᱷᱚᱨᱥᱟ ᱫᱚ ᱥᱮ ᱵᱟᱭ ᱫᱚᱦᱚ ᱫᱟ ᱥᱚᱨᱠᱟᱨ ᱦᱚᱸ ᱚᱱᱟ ᱦᱤᱥᱟᱹᱵ ᱛᱮ ᱟᱯᱱᱟᱨᱟᱜ ᱵᱷᱚᱨᱥᱟ ᱠᱚ ᱨᱟᱹᱯᱩᱫ ᱵᱟᱲᱟᱣ ᱠᱟᱱᱟ ᱩᱯᱟᱹᱭ ᱵᱟᱹᱱᱩᱜᱼᱟ᱾ ᱢᱚᱴᱚᱨ ᱫᱟᱜ ᱛᱮᱜᱮ ᱟᱨ ᱚᱠᱚᱭ ᱠᱚᱪᱚᱝ ᱚᱠᱚᱭ ᱠᱚᱪᱚᱝ ᱦᱚᱭᱛᱳ ᱚᱠᱚᱭ ᱠᱚ ᱪᱚᱝᱼᱟ ᱢᱚᱴᱚᱨ ᱵᱟᱹᱱᱩᱜᱼᱟ ᱛᱚ ᱩᱱᱠᱩ ᱫᱚ ᱮᱱᱛᱮᱫ ᱵᱩᱡᱷᱟᱹᱜᱣ ᱢᱮ ᱪᱚᱴ ᱪᱟᱸᱫᱚ ᱵᱚᱸᱜᱟ ᱪᱮᱛᱟᱱ ᱨᱮᱜᱮ ᱵᱷᱨᱥᱟ
ᱮᱠᱫᱚᱢ ᱮᱠᱫᱚᱢ ᱛᱟᱦᱚᱞᱮ ᱦᱩᱲᱩ ᱠᱚᱯᱮ ᱨᱚᱦᱚᱭ ᱠᱮᱫᱟ ᱚᱱᱟ ᱫᱚ ᱪᱮᱫ ᱠᱮᱱᱮᱞ ᱫᱟᱜ ᱦᱮᱡ ᱟᱯᱮᱭᱟ ᱥᱮ ᱚᱱᱟ ᱦᱚᱸ ᱥᱮᱨᱢᱟ ᱥᱮᱨᱢᱟ ᱫᱟᱜ
ᱥᱮᱨᱢᱟ ᱫᱟᱜ ᱜᱮ ᱥᱮᱨᱢᱟ ᱫᱟᱜ ᱜᱮ ᱥᱮᱨᱢᱟ ᱫᱟᱜ ᱜᱮ ᱟᱨ ᱢᱚᱴᱚᱨ ᱦᱩᱲᱩ ᱨᱚᱦᱚᱭ ᱞᱟᱹᱜᱤᱫ ᱛᱮᱫᱚ ᱢᱟᱱᱮ ᱚᱠᱟᱴᱟᱜ ᱢᱟᱱᱮ ᱢᱚᱴᱚᱨ ᱚᱱᱟ ᱫᱚ ᱩᱱᱟᱹᱜ ᱠᱟᱯᱷᱤ ᱫᱚ ᱵᱟᱝ ᱠᱟᱱᱟ ᱠᱟᱹᱴᱤᱡ ᱢᱚᱴᱚᱨ᱾ ᱠᱟᱱᱟ ᱛᱚ ᱟᱨ ᱚᱠᱚᱭ ᱠᱚᱣᱟᱜ ᱪᱚᱝ ᱢᱟᱱᱮ ᱞᱟᱹᱴᱩ ᱢᱚᱴᱚᱨ ᱢᱮᱱᱟᱜᱼᱟ ᱟᱨ ᱥᱚᱨᱠᱟᱨ ᱥᱮᱫ ᱴᱷᱮᱡ ᱠᱷᱚᱱ ᱦᱚᱸᱠᱚ ᱧᱟᱢ ᱵᱟᱲᱟ ᱟᱠᱟᱫᱟ ᱞᱟᱹᱴᱩ ᱜᱴᱟ ᱥᱚᱞᱟᱨ ᱞᱮᱠᱟᱛᱮ ᱧᱟᱢᱚᱜ ᱠᱟᱱ᱾ ᱚᱱᱟ ᱢᱚᱴᱚᱨ ᱡᱟᱭᱜᱟ ᱡᱟᱭᱜᱟ ᱛᱚ ᱚᱱᱟ ᱵᱮᱵᱚᱦᱟᱨᱮᱫ ᱠᱟᱱ ᱜᱮᱭᱟ ᱟᱨ ᱡᱟᱭᱜᱟ ᱡᱟᱭᱜᱟ ᱛᱮ ᱮᱠᱷᱮᱱ ᱥᱮᱨᱢᱟ ᱵᱷᱚᱨᱥᱟ᱾
ᱦᱮᱸ ᱛᱤᱱ ᱫᱷᱟᱣ ᱟᱯᱮ ᱚᱱᱛᱮ ᱫᱚ ᱦᱩᱲᱩ ᱦᱩᱲᱩ ᱛᱤᱱ ᱫᱷᱟᱣ ᱯᱮ ᱨᱚᱦᱚᱭ-ᱟ᱾
ᱦᱮᱸ
ᱦᱩᱲᱩ ᱛᱤᱱ ᱫᱷᱟᱭ ᱯᱮ ᱨᱚᱦᱚᱭ ᱜᱮᱭᱟ᱾
ᱟᱸ ᱵᱟᱞᱤᱧ ᱵᱩᱡᱷᱟᱹᱣ ᱞᱮᱫᱟ ᱜᱚᱝᱠᱮ
ᱞᱟᱹᱭ ᱫᱟᱹᱞᱤᱧ ᱡᱮ ᱦᱩᱲᱩ ᱛᱤᱱ ᱫᱷᱟᱣ ᱯᱮ ᱨᱚᱦᱚᱭ ᱜᱮᱭᱟ᱾ ᱮᱚᱱᱛᱮ ᱵᱚᱨᱥᱟ ᱨᱮ ᱢᱤᱫ ᱫᱷᱟᱣ ᱡᱮᱢᱚᱱ ᱟᱞᱮ ᱱᱚᱱᱚᱛᱮ ᱫᱚ
ᱦᱮᱸ ᱟᱞᱮ ᱱᱚᱛᱮ ᱡᱟᱭᱜᱟ ᱡᱟᱭᱜᱟ ᱛᱮ ᱵᱟᱨ ᱫᱷᱟᱣ ᱠᱚ ᱨᱚᱦᱚᱭᱟ᱾ ᱵᱚᱪᱷᱚᱨ ᱨᱮ ᱛᱚ ᱢᱤᱫ ᱫᱷᱟᱣ ᱢᱟ ᱮᱱᱛᱮᱫ ᱨᱚᱦᱚᱭ ᱵᱟᱲᱟ ᱠᱟᱛᱮ ᱠᱚ ᱜᱮᱫ ᱥᱟᱢᱴᱟᱣ ᱵᱟᱲᱟ ᱠᱮᱫᱟ ᱱᱤᱛᱚᱜ ᱱᱤᱛᱚᱜ ᱵᱚᱨᱛᱚᱢᱟᱱ ᱥᱤᱡᱮᱱ ᱦᱮᱡ ᱟᱠᱟᱱᱟ ᱱᱚᱣᱟ ᱥᱤᱡᱮᱱ ᱨᱮᱠᱚ ᱤᱭᱟᱹᱭᱟ᱾ ᱟᱫᱚ ᱵᱟᱨ ᱫᱷᱟᱣ ᱫᱚ ᱟᱹᱰᱤ ᱠᱚᱢ ᱜᱮᱟᱱ ᱠᱚ ᱨᱚᱦᱚᱭᱟ ᱡᱟᱹᱥᱛᱤ ᱜᱟᱱ ᱛᱮᱫᱚ ᱢᱤᱫ ᱫᱷᱟᱣ ᱜᱮᱠᱚ ᱨᱚᱦᱚᱭᱟ᱾
ᱦᱳᱭ ᱚᱱᱮ ᱡᱟᱦᱟᱸ ᱵᱚᱨᱥᱟ ᱨᱮ ᱡᱟᱦᱟᱸ ᱠᱚ ᱨᱚᱦᱚᱭᱟ ᱟᱨᱠᱤ ᱵᱟᱝ?
ᱦᱮᱸ ᱦᱳᱭ ᱦᱳᱭ ᱚᱱᱟᱜᱮ᱾
ᱚ, ᱚᱱᱟ ᱜᱮ ᱟᱞᱮ ᱱᱚᱛᱮ, ᱟᱞᱮ ᱱᱚᱛᱮ ᱦᱚᱸ ᱵᱟᱨ ᱫᱷᱟᱣ ᱜᱮ ᱱᱚᱛᱮ ᱱᱚᱛᱮ ᱱᱚᱜᱼᱚᱭ ᱵᱚᱨᱥᱟ ᱨᱮ ᱢᱤᱫ ᱫᱷᱟᱣ ᱨᱚᱦᱚᱭ ᱦᱩᱭᱩᱜ ᱠᱟᱱᱟ,
ᱦᱮᱸ᱾
ᱫᱤᱭᱮ ᱵᱚᱨᱥᱟ ᱨᱮ ᱚᱱᱟ ᱛᱩᱞᱟᱹᱣ ᱠᱟᱛᱮ ᱟᱨᱚ ᱢᱤᱫ ᱫᱷᱟᱣ ᱪᱟᱨᱟ ᱜᱤᱲᱤ ᱦᱩᱭᱩᱜᱼᱟ, ᱟᱫᱚ ᱱᱚᱛᱮ ᱫᱚ ᱟᱞᱮ ᱱᱚᱛᱮ ᱫᱚ ᱠᱮᱱᱮᱞ ᱫᱟᱜ ᱵᱷᱚᱨᱥᱟ ᱛᱮᱫᱚ ᱠᱮᱱᱮᱞ ᱫᱟᱜ ᱠᱚ ᱟᱲᱟᱜ ᱟᱞᱮᱭᱟ, ᱯᱮ ᱫᱷᱟᱣ ᱠᱚ ᱟᱲᱟᱜᱟ ᱠᱮᱱᱮᱞ ᱫᱟᱜ, ᱚᱱᱟ ᱵᱚᱨᱥᱟ ᱨᱮᱜᱮ᱾ ᱠᱮᱱᱮᱞ ᱨᱮᱱᱟᱜ ᱵᱷᱚᱨᱥᱟ ᱫᱚ ᱦᱩᱭᱩᱜᱼᱟ ᱱᱚᱣᱟ ᱵᱚᱨᱥᱟ ᱨᱮᱱᱟᱜ ᱨᱮᱜᱮ ᱡᱚᱠᱷᱚᱱ ᱦᱳᱲᱳ ᱦᱩᱭᱩᱜ ᱩᱱ ᱯᱮ ᱫᱷᱟᱣ ᱠᱚ ᱟᱲᱟᱜᱟ, ᱟᱨ ᱫᱷᱚᱨᱚᱱ ᱦᱩᱲᱩ ᱞᱟᱹᱜᱤᱫ ᱢᱤᱫ ᱫᱷᱟᱣ ᱯᱩᱱ, ᱵᱟᱨ ᱫᱷᱟᱣ ᱜᱟᱱ ᱠᱚ ᱟᱲᱟᱜᱟ᱾ ᱚᱱᱟ ᱛᱮᱜᱮ ᱪᱟᱥᱼᱵᱟᱥ ᱠᱚ ᱦᱩᱭᱩᱜᱼᱟ᱾
ᱦᱩᱸ ᱦᱩᱸ᱾
ᱛᱚ ᱚᱱᱛᱮ ᱫᱚ ᱛᱟᱦᱚᱞᱮ ᱜᱟᱨᱤ, ᱜᱟᱹᱲᱤ ᱛᱮᱯᱮ ᱤᱨ ᱜᱮᱭᱟ ᱥᱮ ᱠᱟᱹᱢᱤ ᱛᱮᱜᱮ?
ᱮ ᱜᱟᱹᱰᱤ ᱦᱚᱸᱞᱮ ᱤᱭᱩᱥ ᱜᱮᱭᱟ,
ᱦᱮᱸ᱾
ᱛᱚᱵᱮ ᱜᱚᱝᱠᱮ ᱟᱸᱢ, ᱥᱚᱢᱚᱭ ᱠᱩ ᱦᱮᱡ ᱤᱫᱤᱜ ᱠᱟᱱ ᱛᱟᱞᱟᱝ ᱦᱟᱸᱜ ᱟᱨ ᱢᱟ ᱥᱟᱨᱮᱡ ᱜᱟᱞᱢᱟᱨᱟᱣ ᱛᱷᱚᱲᱟ ᱜᱟᱱ ᱡᱟᱦᱟᱸᱱᱟᱜ ᱞᱟᱹᱭ ᱥᱚᱫᱚᱨ ᱛᱟᱞᱟᱝ ᱢᱮ ᱢᱤᱫ, ᱵᱟᱨ ᱪᱮᱫ ᱠᱚᱪᱚᱝ,
ᱦᱮᱸ, ᱟᱨ ᱞᱟᱹᱭ ᱫᱟᱞᱤᱧ ᱡᱮ ᱟᱹᱞᱩ ᱠᱚᱫᱚ ᱵᱟᱝ ᱦᱩᱭᱩᱜ ᱜᱮᱭᱟ ᱚᱱᱛᱮ?
ᱦᱮᱸ ᱟᱞᱩ ᱠᱚ ᱡᱚᱛᱷᱮᱥᱴᱚ ᱦᱩᱭᱩᱜ ᱜᱮᱭᱟ ᱥᱤᱡᱮᱱ ᱚᱠᱛᱮ ᱨᱮ,
ᱟᱪᱪᱷᱟ, ᱦᱮᱸ᱾
ᱟᱨ ᱟᱯᱮ ᱥᱮᱫ ᱜᱮ ᱦᱟᱸᱜ ᱪᱮᱫ ᱞᱮᱠᱟ?
ᱦᱮᱸ ᱱᱚᱛᱮ ᱦᱚᱸ ᱦᱩᱭᱩᱜ ᱜᱮᱭᱟ ᱵᱷᱟᱜᱤ ᱠᱚ ᱨᱚᱦᱚᱭ ᱜᱮᱭᱟ ᱟᱞᱩ ᱠᱚ, ᱟᱹᱞᱩ ᱠᱚ ᱛᱟᱨᱯᱚᱨᱮ ᱚᱱᱟ ᱠᱚᱸᱰᱷᱟ ᱠᱚ, ᱚᱱᱟ ᱠᱚᱫᱚ ᱟᱹᱰᱤ ᱡᱟᱹᱥᱛᱤ ᱜᱮ ᱦᱩᱭᱩᱜ ᱜᱮᱭᱟ᱾
ᱦᱮᱸ ᱦᱮᱸ, ᱟᱞᱮ ᱫᱚ ᱱᱚᱛᱮ ᱫᱚ ᱜᱚᱝᱠᱮ ᱚᱱᱟ ᱟᱞᱩ ᱠᱚ ᱪᱮᱫ ᱠᱚ ᱚᱱᱮ ᱠᱚ ᱢᱮᱱᱟ ᱟᱸᱻ ᱚᱲᱟᱜ ᱨᱮ ᱡᱚᱢ ᱞᱮᱠᱟᱜᱮ, ᱟᱨ ᱪᱮᱫ ᱞᱮᱠᱟ ᱟᱹᱞᱤᱧ ᱵᱮᱝᱜᱚᱞ ᱥᱮᱫ ᱞᱤᱧ ᱧᱮᱞ ᱵᱟᱲᱟᱣ ᱠᱟᱫᱟ, ᱢᱟᱱᱮ ᱟᱹᱰᱤ ᱫᱚᱢ ᱜᱮ ᱢᱟᱱᱮ ᱟᱞᱩ ᱠᱚ ᱪᱟᱥᱟ᱾ ᱟᱫᱚ ᱦᱚᱭᱛᱮ ᱯᱚᱨᱮ ᱟᱠᱷᱨᱤᱧ ᱞᱟᱹᱜᱤᱫ ᱜᱮ ᱚᱱᱟ ᱫᱚ᱾
ᱦᱮᱸ᱾
ᱟᱫᱚ ᱟᱥᱟᱢ ᱨᱮᱱ ᱟᱵᱚ ᱥᱟᱱᱛᱟᱞ ᱵᱚᱭᱦᱟ ᱛᱤᱱᱟᱹᱜ ᱢᱮᱱᱟᱜ ᱠᱚ ᱡᱚᱢ ᱞᱟᱹᱜᱤᱫ ᱜᱮᱠᱚ ᱛᱤᱱᱟᱹᱜ ᱜᱟᱱ ᱪᱚᱠᱚ ᱪᱟᱥ ᱵᱟᱲᱟᱭᱟ, ᱟᱠᱷᱨᱤᱧ ᱫᱚ ᱚᱱᱠᱟ ᱫᱚ ᱦᱟᱸᱜ ᱵᱟᱹᱞᱤᱧ ᱧᱮᱞ ᱠᱟᱫ ᱠᱚᱣᱟ᱾
ᱦᱮᱸ ᱛᱚ᱾ ᱱᱚᱛᱮ ᱵᱮᱝᱜᱚᱞ ᱥᱮᱫ ᱫᱚ ᱵᱮᱥᱤ ᱜᱮᱠᱚ ᱟᱠᱷᱨᱤᱧᱟ, ᱟᱠᱷᱨᱤᱧ ᱞᱟᱹᱜᱤᱫ ᱜᱮ ᱵᱮᱥᱤ ᱠᱚ ᱪᱟᱥᱟᱲ᱾
ᱦᱮᱸ ᱦᱮᱸ ᱦᱮᱸ᱾ ᱡᱟᱹᱨᱩᱲ ᱜᱮᱭᱟ ᱟᱨ
ᱦᱮᱸ᱾
ᱟᱺ ᱪᱮᱫᱟᱜ ᱥᱮ ᱴᱟᱠᱟ ᱯᱚᱭᱥᱟ ᱠᱚ ᱡᱟᱹᱨᱩᱲᱟ᱾
ᱦᱩᱸ᱾
ᱛᱚ ᱟᱹᱠᱷᱨᱤᱧ ᱞᱟᱹᱜᱤᱫ ᱪᱮᱠᱟ ᱫᱟᱲᱮ ᱠᱮᱭᱟᱢ ᱟᱹᱰᱤ ᱢᱚᱡᱽ, ᱡᱚ ᱡᱚᱢ ᱦᱚᱸ ᱦᱩᱭᱩᱜᱼᱟ ᱟᱹᱠᱷᱨᱤᱧ ᱦᱚᱸ ᱦᱩᱭᱩᱜᱼᱟ᱾
ᱠᱩᱢᱩᱴᱷ
ᱛᱚᱨᱢᱩᱡᱽ ᱠᱚᱻ ᱟᱞᱮ ᱱᱟᱠᱷᱟ ᱫᱚ ᱵᱟᱠᱚ ᱨᱚᱦᱚᱭ ᱜᱮᱭᱟ ᱡᱟᱹᱥᱛᱤ ᱫᱚ ᱜᱚᱝᱜᱮ᱾
ᱟᱪᱪᱷᱟ ᱾
ᱚᱱᱟ ᱢᱟ ᱯᱟᱥᱮᱡ ᱦᱚᱭ, ᱜᱤᱛᱤᱞ ᱦᱟᱥᱟᱭ ᱡᱟᱹᱨᱩᱲᱟ᱾ ᱚᱱᱟ ᱞᱟᱹᱜᱤᱫ ᱛᱮ ᱦᱚᱸᱜ ᱛᱮ ᱯᱟᱥᱮᱡ ᱜᱤᱛᱤᱞ ᱦᱟᱥᱟ ᱡᱟᱨᱩᱲᱟ,
ᱮᱠᱫᱚᱢ ᱮᱠᱫᱚᱢ ᱛᱩᱲᱤ ᱠᱚ ᱛᱩᱲᱤ ᱠᱚ ᱵᱟᱝ ᱦᱩᱭᱩᱜ ᱜᱮᱭᱟ ᱛᱩᱲᱤ᱾
ᱦᱮᱸ ᱦᱳᱭ ᱦᱳᱭ ᱦᱳᱭ ᱛᱩᱲᱤ ᱛᱤᱞᱢᱤᱧ ᱟᱹᱰᱤ ᱢᱚᱸᱡᱽ ᱜᱮ ᱦᱩᱭᱩᱜᱼᱟ ᱚᱱᱟ ᱠᱚᱫᱚ᱾
ᱦᱮᱸ ᱚᱱᱟ ᱫᱚ ᱮᱠᱷᱚᱱ ᱫᱚ ᱵᱟᱠᱚ ᱨᱚᱦᱚᱭᱟᱛᱚ᱾
ᱯᱟᱥᱮ ᱟᱯᱮ ᱥᱮᱫ ᱫᱚ ᱛᱩᱨᱢᱩᱡ ᱫᱚ ᱯᱟᱥᱮ ᱟᱹᱰᱤ ᱫᱚᱢ ᱜᱮᱠᱚ ᱨᱚᱦᱚᱭᱟ ᱦᱟᱱ
ᱦᱮᱸ ᱟᱹᱰᱤ ᱡᱟᱹᱥᱛᱤ ᱜᱮ ᱠᱚ ᱨᱚᱦᱚᱭ ᱜᱮᱭᱟ ᱱᱚᱛᱮ ᱫᱚ᱾ ᱟᱫᱚ ᱠᱚᱛᱚᱠ ᱦᱚᱲ ᱫᱚ ᱵᱟᱠᱚ ᱨᱚᱦᱚᱭ ᱜᱮᱭᱟ ᱟᱫᱚ ᱩᱱᱠᱩ ᱫᱚ ᱦᱟᱱᱮ ᱥᱮᱨᱢᱟ ᱡᱟᱹᱲᱤ ᱵᱚᱛᱚᱨ ᱛᱮ ᱟᱱᱮ ᱟᱨᱮᱞ ᱜᱮᱭᱟᱭ ᱛᱚ ᱟᱨᱮᱞ ᱢᱟᱱᱮ ᱡᱚᱛᱚᱭ ᱱᱚᱥᱴᱚ ᱜᱚᱜᱠᱟᱜ-ᱟ ᱠᱷᱟᱱ᱾
ᱦᱮᱸ ᱦᱮᱸ ᱦᱮᱸ